ᱦᱮᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱡᱚᱦᱟᱨ, ᱴᱷᱤᱠ ᱜᱮ ᱟᱸᱡᱚᱢᱚᱜ ᱠᱟᱱᱟ?
ᱦᱮᱸ ᱴᱷᱤᱠ ᱜᱮ ᱟᱸᱡᱚᱢᱚᱜ ᱠᱟᱱᱟ᱾
ᱜᱚᱝᱠᱮ ᱛᱟᱦᱟᱞᱮ ᱠᱤᱫᱩᱜ ᱠᱚᱫᱚ ᱦᱩᱭᱱᱟ ᱥᱮ ᱟᱹᱣᱨᱤ?
ᱦᱚᱸᱜᱚᱭ ᱱᱤᱛᱳᱜ ᱜᱮ ᱦᱟᱸᱜ ᱦᱳᱭᱱᱟ, ᱟᱯᱮᱠᱮ ᱦᱳᱭ ᱱᱟ ᱥᱮ ᱵᱟᱝ?
ᱟᱹᱣᱨᱤ ᱟᱹᱣᱨᱤ ᱱᱚᱛᱮ ᱫᱚ ᱟᱹᱞᱤᱧ ᱫᱚ ᱟᱹᱣᱨᱤᱞᱤᱧ ᱠᱤᱫᱩᱵᱚᱜ-ᱟ, ᱫᱟᱠᱟ ᱠᱚᱦᱚᱸ ᱮᱸ ᱠᱚ ᱤᱥᱤᱱ ᱫᱟ᱾
ᱟᱪᱪᱷᱟ᱾ ᱦᱚᱸᱜᱚᱭ ᱟᱞᱮ ᱫᱚ ᱦᱮᱸᱜᱮ ᱱᱤᱛᱳᱜ ᱜᱮᱞᱮ ᱡᱚᱢ ᱵᱟᱲᱟ ᱠᱮᱫᱟ ᱾
ᱚ ᱛᱟᱦᱟᱞᱮ ᱱᱤᱛᱳᱜ ᱫᱚᱵᱤᱱ ᱯᱷᱟᱠᱟ ᱥᱮᱫ ᱵᱤᱱ ᱳᱸᱰᱳᱜ ᱠᱟᱱᱟ ᱵᱟᱝ?
ᱵᱟᱝ ᱚᱲᱟᱜ ᱨᱮᱜᱮ
ᱛᱟᱦᱟᱞᱮ ᱜᱚᱝᱠᱮ ᱫᱟᱜ ᱡᱟᱹᱯᱩᱫ ᱠᱚ ᱚᱠᱟ ᱞᱮᱠᱟ?
ᱫᱟᱜ ᱡᱟᱹᱯᱩᱫ ᱫᱚ ᱦᱟᱸᱜ ᱫᱟᱜ ᱫᱚᱭ ᱫᱟᱜ ᱟᱞᱮ ᱠᱟᱱ ᱜᱮᱭᱟ, ᱛᱚᱵᱮ ᱠᱷᱮᱛ ᱨᱮ ᱞᱟᱜᱟᱜ ᱞᱮᱠᱟ ᱫᱚ ᱵᱟᱭ ᱫᱟᱜ ᱟᱞᱮ ᱠᱟᱱᱟ᱾
ᱦᱩᱲᱩ ᱠᱚᱫᱚ ᱦᱟᱸᱜ ᱟᱹᱣᱨᱤ ᱞᱮ ᱨᱚᱦᱚᱭ-ᱟ ᱟᱞᱮ ᱫᱚ᱾ ᱟᱯᱮ ᱥᱮᱱ ᱫᱚ ᱪᱤᱫ ᱞᱮᱠᱟ ᱠᱷᱳᱵᱳᱨ?
ᱟᱞᱮ ᱥᱮᱫ ᱫᱚ ᱫᱚᱢᱮ ᱜᱮ ᱫᱟᱜ ᱡᱟᱹᱲᱤ ᱦᱩᱲᱩ ᱠᱚᱦᱚᱸ ᱫᱚᱢᱮ ᱜᱮᱞᱮ ᱨᱚᱦᱚᱭ ᱫᱟ, ᱟᱫᱚ ᱵᱟᱹᱫᱽ ᱠᱚᱨᱮ ᱫᱚ ᱦᱩᱭ ᱠᱟᱱᱟ ᱨᱚᱦᱚᱭ ᱠᱚᱫᱚ᱾ ᱜᱷᱩᱴᱩ ᱠᱚᱨᱮ ᱜᱮ ᱱᱤᱛᱳᱜ ᱫᱚ ᱤᱭᱟᱹ ᱢᱮᱱᱟᱜ-ᱟ ᱤᱭᱟᱹ ᱢᱮᱱᱟᱜ-ᱟ ᱢᱟᱱᱮ ᱛᱟᱭᱚᱢ ᱠᱟᱱᱟ, ᱜᱷᱩᱴᱩ ᱢᱟᱱᱮ ᱟᱹᱣᱨᱤᱞᱮ ᱨᱚᱦᱚᱭᱟ ᱚᱸᱰᱮ ᱯᱷᱟᱠᱟ ᱜᱮᱭᱟ ᱜᱷᱩᱴᱩ ᱠᱚᱫᱚ᱾ ᱟᱫᱚ ᱚᱱᱟ ᱠᱚᱫᱚ ᱠᱮᱱᱮᱞ ᱫᱟᱜ ᱞᱮ ᱠᱚᱭᱚᱜ ᱠᱟᱫᱟ ᱛᱤᱥ ᱠᱚ ᱮᱢᱮᱫ᱾ ᱚᱱᱟ ᱠᱚᱫᱚ ᱟᱞᱮ ᱠᱮᱱᱮᱞ ᱫᱟᱜ ᱛᱮᱜᱮ ᱞᱮ ᱨᱚᱦᱚᱭ ᱜᱮᱭᱟ ᱛᱚ᱾
ᱚ ᱛᱟᱞᱦᱮ ᱠᱮᱱᱮᱞ ᱦᱚᱸ ᱢᱮᱱᱟᱜ-ᱟ ᱟᱯᱮ ᱥᱮᱱ ᱫᱚ?
ᱦᱮᱸ ᱦᱮᱸ ᱠᱮᱱᱮᱞ ᱢᱮᱱᱟᱜ-ᱟ᱾
ᱛᱟᱞᱦᱮ ᱥᱮᱨᱢᱟ ᱫᱟᱜ ᱫᱚ ᱵᱟᱝ ᱨᱮᱦᱚᱸ ᱯᱮ ᱨᱚᱦᱚᱭ ᱜᱮᱭᱟ ᱦᱩᱲᱩ ᱠᱚᱫᱚ ᱡᱚᱛᱚ ᱜᱮ ᱵᱟᱝ?
ᱦᱮᱸ ᱨᱚᱦᱚᱭ ᱜᱮᱭᱟ ᱞᱮ ᱟᱫᱚ ᱠᱮᱱᱮᱞ ᱫᱟᱜ ᱡᱩᱫᱤ ᱞᱮ ᱧᱟᱢ ᱠᱮᱫᱟ ᱮᱸᱲᱮ ᱠᱷᱟᱱ ᱫᱚᱞᱮ ᱨᱚᱦᱚᱭ ᱜᱮᱭᱟ᱾
ᱚ ᱟᱫᱚ ᱵᱟᱝ ᱦᱚᱸᱯᱮ ᱧᱟᱢ ᱫᱟᱲᱮᱜ-ᱟ ᱥᱤᱫ?
ᱟᱫᱚ ᱡᱩᱫᱤ ᱢᱟᱱᱮ ᱡᱟᱦᱟᱸ ᱡᱟᱦᱟᱸ ᱡᱟᱦᱟᱸ ᱥᱮᱨᱢᱟ ᱡᱟᱦᱟᱸ ᱞᱮᱠᱟ ᱢᱟᱱᱮ ᱟᱞᱮ ᱫᱚ ᱠᱮᱱᱮᱞ ᱫᱟᱜ ᱫᱚᱞᱮ ᱟᱞᱮ ᱟᱞᱮ ᱫᱚ ᱠᱮᱱᱮᱞ ᱫᱟᱜ ᱫᱚ ᱢᱟᱱᱮ ᱥᱩᱵᱤᱫᱟ ᱢᱮᱱᱟᱜ ᱞᱮᱭᱟ, ᱠᱮᱱᱮᱞ ᱫᱟᱜ ᱛᱮᱫᱚ᱾ ᱢᱟᱱᱮ ᱠᱮᱱᱮᱞ ᱠᱚᱫᱚ ᱢᱮᱱᱟᱜ ᱛᱟᱞᱮᱭ-ᱟ ᱟᱫᱚ ᱡᱩᱫᱤ ᱫᱟᱜ ᱵᱟᱠᱚ ᱟᱲᱟᱜ-ᱟ ᱚᱱᱟ ᱠᱟᱛᱷᱟ ᱞᱤᱧ ᱢᱮᱱ ᱦᱚᱪᱚᱭ ᱫᱟ ᱡᱮ ᱫᱟᱜ ᱵᱟᱠᱚ ᱟᱲᱟᱜ-ᱟ, ᱮᱸ ᱮᱸᱲᱮ ᱠᱷᱟᱱ ᱫᱚ ᱵᱟᱝᱞᱮ ᱨᱚᱦᱚᱭ ᱫᱟᱲᱮᱜ-ᱟ᱾ ᱛᱟᱦᱟᱞᱮ ᱜᱚᱝᱠᱮ ᱚᱱᱛᱮ ᱫᱚ ᱟᱯᱮ ᱫᱚ ᱠᱮᱱᱮᱞ ᱫᱟᱜ ᱫᱚ ᱢᱟᱱᱮ ᱵᱟᱝ ᱞᱮᱠᱟ ᱜᱮ ᱵᱟᱝ?
ᱦᱮᱸ ᱵᱟᱝ ᱵᱟᱝ ᱠᱮᱱᱮᱞ ᱨᱮᱱᱟᱜ ᱵᱮᱵᱚᱥᱛᱷᱟ ᱵᱟᱹᱱᱩᱜ-ᱟ, ᱟᱞᱮ ᱥᱮᱱ ᱫᱚ ᱥᱮᱨᱢᱟ ᱫᱟᱜ ᱵᱷᱚᱨᱥᱟ ᱜᱮ᱾
ᱚ
ᱪᱟᱸᱫᱳ ᱵᱚᱸᱜᱟᱭ ᱫᱟᱜ ᱞᱮᱠᱷᱟᱱ ᱵᱷᱟᱹᱞᱤ ᱜᱮ ᱟᱨ ᱵᱟᱝᱠᱷᱟᱱ ᱵᱟᱝᱞᱮ ᱨᱚᱦᱚᱭ ᱫᱟᱲᱮᱭᱟᱜᱼᱟ᱾
ᱚ ᱟᱨ ᱱᱚᱝᱠᱟ ᱥᱮᱞᱚ ᱠᱚᱫᱚ?
ᱵᱟᱝ ᱵᱟᱝ ᱥᱮᱞᱚ ᱠᱚ ᱵᱟᱹᱱᱩᱜ-ᱟ᱾
ᱛᱟᱦᱚᱞᱮ ᱛᱚ ᱟᱯᱮ ᱥᱮᱫ ᱢᱟ ᱠᱟᱹᱴᱤᱡ ᱤᱭᱟᱹ ᱜᱮᱭᱟ ᱠᱟᱹᱴᱤᱡ, ᱢᱟᱱᱮ ᱚᱱᱟ ᱠᱚ ᱨᱚᱦᱚᱭ ᱦᱩᱲᱩ ᱠᱚ ᱪᱟᱥ ᱵᱟᱥ ᱠᱚᱫᱚ ᱠᱟᱹᱴᱤᱡ ᱫᱚᱢᱮ ᱜᱮ ᱟᱯᱮ ᱥᱮᱫ ᱫᱚ ᱠᱟᱹᱴᱤᱡ, ᱟᱹᱰᱤ ᱢᱩᱥᱠᱤᱞ ᱜᱮᱭᱟ᱾
ᱦᱩᱸ ᱢᱩᱥᱠᱤᱞ ᱜᱮᱭᱟ ᱪᱟᱥ ᱵᱟᱥ ᱫᱤᱠ ᱫᱤᱭᱮ ᱫᱚ ᱢᱩᱥᱠᱤᱞ ᱜᱮᱭᱟ ᱟᱞᱮ ᱥᱮᱱ ᱫᱚ᱾ ᱫᱟᱜ ᱨᱮᱭᱟᱜ ᱟᱹᱰᱤ ᱚᱥᱩᱵᱤᱫᱷᱟ ᱟᱨ ᱠᱤ ᱡᱚᱫᱤ ᱪᱟᱸᱫᱳ ᱵᱚᱸᱜᱟᱭ ᱫᱟ ᱜᱟ᱾ ᱛᱟᱦᱚᱞᱮ ᱦᱟᱸᱜ ᱦᱩᱭᱩᱜᱼᱟ ᱟᱨ ᱵᱟᱝᱠᱷᱟᱱ ᱫᱚ ᱵᱟᱝ ᱦᱩᱭᱩᱜᱼᱟ ᱾ᱮᱨ ᱯᱚᱨ, ᱱᱤᱛᱚᱜ ᱧᱮᱞᱚᱜ ᱠᱟᱱᱟ ᱛᱚ ᱴᱷᱤᱠ ᱴᱷᱟᱠ ᱵᱟᱭ ᱫᱟᱜ ᱮᱫᱟ ᱥᱮ᱾
ᱦᱮᱸ ᱦᱮᱸ᱾
ᱥᱚᱢᱚᱭ ᱨᱮ ᱵᱟᱭ ᱫᱟᱜ ᱮᱫᱟ ᱫᱤᱭᱮ ᱯᱚᱨ ᱫᱟᱜ ᱦᱚᱸ ᱠᱷᱟᱢ ᱠᱷᱮᱭᱟᱞᱤ ᱜᱮᱨᱮᱱᱴᱤ ᱵᱟᱹᱱᱩᱜᱼᱟ ᱡᱮ ᱫᱟᱜ ᱜᱮᱭᱟᱭ ᱥᱮ ᱪᱮᱫ?
ᱦᱮᱸ ᱦᱮᱸ ᱱᱮᱛᱟᱨ ᱫᱚ᱾ ᱢᱟᱱᱮ ᱱᱮᱛᱟᱨ ᱫᱚ ᱵᱚᱨᱥᱟ ᱫᱤᱱ ᱵᱟᱝ ᱫᱟᱜ ᱠᱟᱛᱮᱫ ᱮᱴᱟᱜ ᱫᱤᱱᱮ ᱫᱟᱜ ᱫᱟ᱾
ᱦᱳᱭ ᱦᱳᱭ ᱚᱱᱟᱜᱮ ᱾
ᱦᱮᱸ ᱵᱟᱝ ᱚᱱᱠᱟ ᱪᱤᱠᱟᱹᱜ ᱟᱠᱟᱱ ᱪᱚ ᱱᱚᱣᱟ ᱯᱚᱨᱤᱵᱮᱥ ᱠᱚᱦᱚᱸ ᱱᱤᱛᱚ ᱤᱭᱟᱹ ᱠᱟᱱᱟ ᱫᱚ ᱢᱟᱱᱮ, ᱢᱟᱱᱮ ᱦᱚᱲ ᱡᱟᱦᱟᱸᱮ ᱞᱮᱠᱟ ᱠᱚ᱾ ᱯᱟᱞᱴᱟᱜ ᱠᱟᱱᱟ ᱚᱱᱠᱟᱜ ᱜᱮ ᱱᱚᱣᱟ ᱫᱟᱜ ᱡᱟᱹᱲᱤ ᱠᱚᱦᱚᱸ ᱯᱟᱞᱴᱟ ᱪᱟᱜ ᱠᱟᱱᱟ ᱾
ᱦᱳᱭ ᱦᱳᱭ ᱴᱷᱤᱠ ᱠᱟᱛᱷᱟᱢ ᱞᱟᱹᱭ ᱠᱮᱫᱟ ᱦᱮᱸ ᱦᱮᱸ ᱾
ᱦ
ᱦᱚᱲ ᱠᱚ ᱯᱟᱞᱴᱟᱜ ᱠᱟᱱᱟ ᱚᱱᱟ ᱯᱚᱨᱤᱵᱮᱥ ᱦᱚᱸ ᱯᱟᱞᱴᱟᱜ ᱠᱟᱱᱟ ᱾
ᱦᱮᱸ ᱦᱮᱸ ᱫᱟᱜ ᱴᱟᱲᱤ ᱠᱚ ᱴᱷᱤᱠ ᱴᱷᱟᱠ ᱥᱳᱢᱚᱭ ᱨᱮ ᱵᱟᱝ ᱦᱩᱭᱩᱜ ᱠᱟᱱᱟ ᱾
ᱟᱨᱠᱟᱱᱡ ᱞᱟᱦᱟ ᱛᱮᱫᱚ ᱴᱷᱤᱠ ᱴᱷᱟᱠ ᱜᱮ ᱦᱩᱭᱩᱜ ᱠᱟᱱ ᱛᱟᱦᱮᱱᱟ ᱡᱚᱛᱚ ᱜᱮ ᱾
ᱦᱮᱸ ᱦᱮᱸ ᱾
ᱦ ᱱᱮᱛᱟᱨ ᱛᱤᱱᱟᱹᱜ ᱫᱤᱱ ᱪᱟᱞᱟᱜ ᱠᱟᱱᱟ ᱩᱱᱟᱹᱜ ᱫᱟᱜ ᱨᱮᱭᱟᱜ ᱠᱟᱢ ᱠᱮᱭᱟᱞᱤ ᱢᱟᱱᱮ᱾ ᱥᱚᱢᱚᱭ ᱨᱮ ᱵᱟᱭ ᱫᱟᱜ ᱮᱫᱟ ᱦᱟᱱᱮ ᱮᱴᱟᱜ ᱥᱤᱡᱤᱱ ᱢᱟ ᱫᱚᱢᱮ ᱫᱟᱜ ᱠᱮᱛ ᱟᱞᱮ ᱥᱮᱫ ᱢᱟ ᱾
ᱦᱮᱸ ᱦᱮᱸ ᱚᱱᱠᱟ ᱜᱮ ᱱᱚᱛᱮ ᱦᱚᱸ ᱚᱱᱠᱟᱜᱮ ᱾
ᱦᱩᱸ᱾
ᱛᱟᱦᱚᱞᱮ ᱜᱚᱢᱠᱮ ᱥᱮᱸᱫᱽᱨᱟ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ?
ᱥᱮᱸᱫᱽᱨᱟ ᱠᱚᱫᱚ ᱪᱟᱞᱟᱣ ᱵᱟᱲᱟ ᱦᱩᱭᱩᱜ ᱜᱮᱭᱟ ᱦᱚᱲ ᱦᱚᱯᱚᱱ ᱫᱚ ᱥᱮᱸᱫᱽᱨᱟ ᱫᱚ ᱢᱟᱭᱟᱝ ᱨᱮ ᱚᱞ ᱤᱭᱟᱹ ᱢᱮᱱᱟᱜ ᱥᱮ ᱾
ᱦᱮᱸ ᱦᱮᱸ ᱦᱮᱸ ᱾
ᱦᱚᱲ ᱦᱚᱯᱚᱱ ᱢᱚᱱᱮ ᱥᱮᱸᱫᱽᱨᱟᱭ ᱪᱟᱞᱟᱜ ᱜᱮᱭᱟ ᱾
ᱦᱮᱸ ᱛᱚ ᱚᱠᱟ ᱠᱚᱨᱮ ᱵᱮᱱ ᱥᱮᱱ ᱵᱟᱲᱟ ᱠᱟᱱᱟ?
ᱥᱮᱱ ᱢᱮᱱᱛᱮ ᱚᱱᱠᱟ ᱥᱮ ᱨᱚᱠᱚᱢ ᱡᱟᱭᱜᱟ ᱫᱚ ᱵᱟᱝ ᱮᱢᱱᱤ ᱜᱮ ᱾ ᱟᱞᱮ ᱥᱩᱨ ᱥᱩᱨ ᱠᱚᱨᱮ ᱦᱩᱭ ᱵᱟᱲᱟᱜ ᱜᱮᱭᱟ᱾ ᱥᱮᱸᱫᱽᱨᱟ ᱠᱚᱫᱚ ᱮᱢᱱᱤ ᱞᱟᱹᱴᱩ ᱥᱮᱸᱫᱽᱨᱟ ᱠᱚᱫᱚ ᱵᱟᱹᱞᱤᱧ ᱪᱟᱞᱟ ᱟᱵᱟᱲᱟ ᱾
ᱚ᱾
ᱡᱟᱦᱟᱸ ᱫᱚ ᱦᱩᱭ ᱠᱟᱲᱟ ᱟᱡᱚᱰᱭᱟ ᱟᱨᱠᱤ ᱡᱩᱫᱤ ᱥᱮᱸᱫᱽᱨᱟ ᱡᱚᱢᱚᱱ ᱾
ᱦᱮᱸ ᱦᱮᱸ᱾
ᱚᱱᱟ ᱠᱚᱨᱮ ᱫᱚ ᱵᱟᱞᱤᱧ ᱥᱮᱞᱮᱫ ᱵᱟᱲᱟ ᱟᱠᱟᱱᱟ ᱛᱚᱵᱮ ᱱᱚᱣᱟ ᱟᱞᱮ ᱥᱩᱨ ᱠᱚᱨᱮ ᱦᱩᱭ ᱵᱟᱲᱟᱜ ᱚᱱᱠᱟ ᱥᱮᱸᱫᱽᱨᱟ ᱫᱚᱞᱤᱧ ᱪᱟᱞᱟᱣ ᱵᱟᱲᱟ ᱟᱠᱟᱱ ᱜᱮᱭᱟ ᱾
ᱦᱮᱸ ᱛᱚ ᱟᱹᱞᱤᱧ, ᱟᱹᱞᱤᱧ ᱫᱚ ᱞᱟᱹᱴᱩ ᱵᱚᱞᱛᱮᱫᱚ ᱱᱚᱛᱮ ᱥᱩᱥᱱᱤ ᱵᱩᱨᱩ᱾ ᱚᱸᱰᱮᱞᱤᱧ ᱥᱮᱱ ᱵᱟᱲᱟ ᱟᱠᱟᱱᱟ ᱟᱨ, ᱟᱞᱮ ᱟᱹᱛᱩ ᱠᱷᱚᱱ ᱯᱚᱨᱚᱵᱽ ᱠᱟᱹᱢᱤ ᱥᱟᱹᱜᱤ ᱧᱚᱜ-ᱟ ᱚᱸᱰᱮ ᱡᱟᱞᱟ ᱵᱤᱨ ᱧᱩᱛᱩᱢᱟᱱ᱾ ᱡᱟᱞᱟ ᱵᱤᱨ ᱠᱟᱱᱟ ᱦᱳᱭ ᱚᱸᱰᱮ ᱫᱚ᱾ ᱡᱷᱮᱸᱴ ᱵᱚᱸᱜᱟ ᱨᱮᱱᱟᱜ ᱵᱟᱨᱚ ᱛᱟᱹᱨᱤᱠᱷ ᱨᱮ ᱦᱩᱭᱩᱜ ᱜᱮᱭᱟ ᱥᱮᱨᱢᱟ ᱨᱮ ᱢᱤᱫ ᱫᱷᱟᱣ ᱜᱮ ᱦᱩᱭᱩᱜ ᱜᱮᱭᱟ᱾ ᱚᱸᱰᱮ ᱫᱚ ᱦᱮᱸ ᱥᱩᱠᱨᱤ ᱚᱸᱰᱮ ᱥᱩᱠᱨᱤ ᱠᱚ ᱥᱩᱠᱨᱤ ᱜᱚᱡ ᱚᱸᱰᱮ ᱥᱩᱠᱨᱤ ᱜᱚᱡ ᱠᱚ ᱦᱤᱡᱩᱜ ᱜᱮᱭᱟ ᱾ ᱢᱟᱱᱮ ᱚᱸᱰᱮ ᱠᱚᱫᱚ ᱥᱟᱺᱜᱤᱧ ᱥᱟᱺᱜᱤᱧ ᱟᱹᱛᱩ ᱨᱮᱱ ᱠᱚ ᱦᱚᱸ ᱠᱚ ᱦᱤᱡᱩᱜ ᱜᱮᱭᱟ ᱾
ᱦᱮᱸ᱾
ᱟᱫᱚ ᱚᱸᱰᱮ ᱟᱫᱚ ᱟᱞᱮ ᱫᱚ ᱛᱟᱦᱮᱸᱱ ᱵᱟᱲᱟᱜ-ᱟ ᱱᱚᱝᱠᱟ ᱵᱤᱨ ᱠᱚᱫᱚ ᱵᱟᱝᱞᱮ ᱫᱟᱬᱟᱭᱟ ᱾
ᱦᱩᱸᱻ᱾
ᱟᱫᱚ ᱫᱷᱟᱹᱯᱟᱹᱱᱤ ᱛᱚ ᱵᱤᱱ ᱵᱩᱡ ᱫᱟᱲᱮᱭᱟᱜ ᱠᱟᱱ ᱜᱮᱭᱟ ᱛᱚ ᱫᱷᱟᱹᱯᱟᱹᱱᱤ
ᱫᱟᱹᱯᱟᱹᱱᱤ ᱫᱚ ᱪᱮᱫ ᱞᱮᱠᱟ ᱞᱟᱹᱭ ᱵᱮᱱ ᱥᱮ?
ᱫᱟᱹᱯᱟᱹᱱᱤ ᱫᱚ ᱦᱩᱭᱩᱜ ᱠᱟᱱᱟ᱾ ᱦᱳᱭᱵᱛᱚ ᱵᱤᱨ ᱛᱚ ᱥᱮᱬᱟ ᱜᱮᱭᱟ ᱛᱚ ᱟᱫᱚ᱾ ᱫᱟᱬᱟ ᱛᱮᱛᱚ ᱠᱚᱢ ᱧᱚᱜ ᱡᱩᱫᱤᱢ ᱥᱮᱱ ᱠᱚᱜ-ᱟ ᱫᱟᱬᱟ ᱛᱮᱛᱚ ᱟᱢ ᱛᱚ ᱠᱚᱫᱚ ᱵᱟᱢ ᱜᱚᱡ ᱫᱟᱲᱮᱭᱟᱠᱚᱣᱟ᱾
ᱵᱟ ᱵᱟ ᱵᱟ᱾
ᱟᱫᱚ ᱟᱫᱚ ᱵᱤᱨ ᱛᱟᱞᱟᱨᱮ ᱛᱟᱞᱟ ᱛᱟᱞᱟᱛᱮ ᱡᱟ ᱥᱩᱠᱨᱤ ᱠᱚ ᱡᱟᱦᱟᱸ ᱦᱚᱨ ᱛᱟᱠᱚ ᱥᱩᱠᱨᱤ ᱡᱟ ᱦᱚᱨ ᱢᱟᱱᱮ ᱡᱟᱦᱟᱸ ᱡᱟᱦᱟᱸ ᱡᱟᱦᱟᱸ ᱛᱚ ᱵᱮᱥᱤ ᱠᱚ ᱦᱮᱡ ᱥᱮᱱᱚᱜ-ᱟ᱾
ᱦᱮᱸ
ᱟᱫᱚ ᱚᱱᱠᱟᱱ ᱡᱟᱭᱜᱟ ᱨᱮ ᱟᱞᱮ ᱫᱚ ᱫᱷᱟᱹᱯᱟᱹᱱᱤ ᱵᱚᱞᱛᱮ ᱛᱟᱲᱟᱜ ᱠᱟᱛᱮ ᱞᱮ ᱛᱟᱦᱮᱸᱱᱟ᱾
ᱦᱮᱸ᱾
ᱟᱫᱚ᱾ ᱥᱟᱹᱜᱤᱧ ᱥᱟᱹᱜᱤᱧ ᱫᱤᱥᱚᱢ ᱨᱮᱱ ᱠᱚ ᱦᱤᱡᱩᱜ-ᱟ ᱛᱚ ᱢᱟᱱᱮ ᱥᱟᱹᱜᱤᱧ ᱥᱟᱹᱜᱤᱧ ᱟᱛᱳ ᱨᱮᱱ ᱠᱚ ᱦᱤᱡᱩᱜ-ᱟ ᱛᱚ ᱥᱮᱫᱽᱨᱟ ᱛᱚ ᱟᱫᱚ᱾ ᱛᱚ ᱵᱤᱨ ᱠᱚ ᱵᱚᱞᱚᱱᱟ ᱡᱟᱦᱟᱸᱭ ᱥᱟᱸᱜᱮ ᱥᱟᱸᱜᱮ ᱠᱚ ᱦᱮᱡ ᱠᱚᱜ-ᱟ ᱠᱚ ᱥᱟᱸᱜᱮ ᱥᱟᱸᱜᱮ ᱧᱚᱜ᱾ ᱟᱫᱚ ᱩᱱᱠᱩ ᱫᱚ ᱵᱤᱨ ᱠᱚ ᱵᱚᱞᱚᱱᱟ ᱡᱚᱲᱟᱣ ᱠᱚᱣᱟ ᱠᱚ᱾ ᱟᱫᱚ ᱩᱱᱠᱩ ᱵᱚᱛᱚᱨ ᱛᱮ ᱡᱚᱠᱷᱚᱱ ᱥᱩᱠᱨᱤ ᱠᱚᱫᱚ ᱠᱚ ᱫᱟᱹᱲ ᱵᱟᱲᱟᱭᱟ᱾ ᱛᱚ ᱟᱫᱚ ᱱᱚᱛᱮ ᱠᱷᱚᱱ ᱠᱚ ᱦᱟᱱᱛᱮ ᱜᱚᱫᱚᱜ-ᱟ, ᱦᱟᱱᱛᱮ ᱠᱷᱚᱱ ᱱᱚᱛᱮ ᱟᱫᱚ ᱟᱞᱮ ᱫᱚ ᱚᱱᱟ ᱛᱟᱲᱟᱜ ᱠᱟᱛᱮᱞᱮ ᱛᱟᱦᱮᱸᱱᱟ ᱨᱟᱥᱛᱟ ᱨᱮ᱾
ᱦᱮᱸ᱾
ᱟᱫᱚ ᱩᱱ ᱥᱚᱢᱚᱭ ᱥᱚᱵᱡᱤ ᱯᱮ ᱦᱮᱡ ᱞᱮᱱᱠᱷᱟᱱ ᱛᱚ ᱵᱷᱟᱜᱤ ᱠᱷᱮᱪᱟ ᱠᱮᱫ ᱠᱚᱣᱟᱞᱮ ᱟᱨ ᱵᱟᱠᱷᱟᱱ ᱫᱚ ᱵᱟᱝ᱾ ᱟᱫᱚ ᱢᱤᱫᱴᱮᱱ ᱜᱮ ᱥᱩᱵᱤᱫᱷᱟ ᱫᱷᱟᱹᱯᱟᱹᱲᱤ ᱨᱮᱫᱚ ᱟᱢ ᱥᱩᱨ ᱨᱮ ᱡᱩᱫᱤ ᱟᱢ ᱥᱩᱠᱚᱨᱤ ᱡᱩᱫᱤ ᱡᱟᱦᱟᱸᱭ ᱡᱩᱫᱤ ᱧᱮᱞᱮ ᱠᱟᱱᱟᱢ ᱡᱮ ᱜᱚᱡᱮ ᱠᱟᱱᱟᱭ ᱥᱮ ᱠᱷᱮᱪᱟ ᱠᱮᱫᱮ ᱭᱟᱭ᱾ ᱟᱫᱚ ᱵᱟᱭ ᱯᱩᱨᱳᱴᱟ ᱫᱚ ᱟᱹᱣᱨᱤ ᱜᱩᱡᱩᱜ-ᱟᱭ ᱟᱫᱚ ᱟᱢ᱾ ᱟᱢ ᱫᱟᱹᱲ ᱤᱫᱤ ᱠᱟᱛᱮ ᱚᱸᱰᱮ ᱠᱟᱹ ᱠᱟᱹᱴᱤᱡ ᱡᱩᱫᱤᱢ ᱠᱩᱴᱟᱹᱢ ᱟᱭᱟ ᱥᱮ ᱠᱷᱮᱪᱟ ᱟᱭᱟᱢ ᱛᱟᱨ ᱦᱚᱸ ᱟᱢ ᱫᱚ᱾ ᱮᱸᱻ ᱯᱷᱟᱹᱲᱤ ᱪᱟᱜᱟᱫ ᱫᱚᱢ ᱧᱟᱢᱟ᱾
ᱟᱪᱪᱷᱟ ᱛᱟᱦᱚᱸᱞᱮ ᱚᱱᱟ ᱥᱩᱵᱤᱫᱷᱟ ᱢᱮᱱᱟᱜ-ᱟ᱾
ᱦᱮᱸ ᱥᱩᱵᱤᱫᱷᱟ ᱢᱮᱱᱟᱜ-ᱟ ᱟᱫᱚ᱾ ᱪᱷᱳᱴᱳ ᱠᱷᱟᱴᱳ ᱢᱟ ᱟᱫᱚ ᱪᱷᱳᱴᱳ ᱠᱷᱟᱴᱳ ᱢᱟ ᱟᱵᱚ ᱢᱟ, ᱥᱟᱱᱛᱟᱲ ᱦᱚᱯᱚᱱ ᱫᱚ ᱥᱩᱴᱩ ᱛᱮᱵᱚᱱ ᱥᱮᱸᱫᱽᱨᱟ ᱵᱟᱲᱟᱭ ᱥᱮᱹ ᱱᱚᱝᱠᱟ ᱥᱟᱨᱜᱟ ᱜᱩᱰᱩ ᱠᱚ᱾ ᱦᱮᱸ ᱵᱟᱝ ᱥᱟᱹᱨᱜᱟ ᱜᱩᱰᱩ ᱵᱩᱞᱫᱟᱹ ᱜᱩᱰᱩ ᱠᱩᱞᱟᱹᱭ ᱠᱚ ᱾
ᱟᱫᱚ ᱠᱟᱛᱷᱟ ᱦᱩᱭᱩᱜ ᱠᱟᱱᱟ ᱪᱮᱫ ᱞᱮᱠᱟ ᱡᱟᱸᱟᱢ ᱞᱟᱹᱭ ᱠᱮᱫᱟ ᱾ ᱫᱷᱟᱹᱯᱟᱹᱞᱤ ᱟᱫᱚ ᱡᱟᱫᱤ ᱮᱴᱟᱜ ᱡᱟᱭᱜᱟ ᱨᱮᱱ ᱠᱚ ᱪᱟᱞᱟᱣ ᱠᱚᱜᱼᱟ ᱥᱮ ᱾
ᱦᱮᱸ ᱦᱮᱸ ᱾
ᱟᱫᱚ ᱩᱱᱠᱩ ᱥᱟᱞᱟᱜ ᱫᱚ ᱟᱯᱮ ᱫᱚ ᱵᱟᱯᱮ ᱢᱮᱥᱟᱜ ᱛᱮ?
ᱢᱮᱥᱟ ᱫᱚ ᱟᱞᱮ ᱫᱚ ᱢᱟᱱᱮ ᱚᱱᱠᱟ ᱫᱚ ᱵᱟᱞᱮ ᱢᱮᱥᱟ ᱵᱟᱲᱟ ᱠᱟᱱᱟ ᱛᱚ ᱢᱮᱥᱟ ᱫᱚᱠᱚ ᱢᱮᱥᱟᱜᱼᱟ ᱡᱮ ᱢᱮᱥᱟ ᱠᱟᱛᱮᱫ ᱟᱫᱚ ᱠᱚ ᱫᱟᱬᱟᱭᱟ ᱛᱚ ᱾ ᱛᱚ ᱟᱫᱚ ᱟᱞᱮ ᱫᱚ ᱢᱮᱥᱟ ᱫᱚ ᱵᱟᱞᱮ ᱢᱮᱥᱟ ᱟ ᱟᱞᱮ ᱫᱚ ᱫᱷᱟᱹᱯᱟᱹᱱᱤ ᱟᱞᱮ ᱾ ᱢᱟᱱᱮ ᱨᱟᱥᱛᱟ ᱨᱮᱞᱮ ᱛᱟᱲᱟᱜ ᱠᱚᱜᱼᱟ ᱡᱚᱠᱷᱚᱱ ᱠᱚ ᱡᱷᱚᱲᱟ ᱠᱚᱣᱟ ᱥᱩᱠᱨᱤ ᱛᱮᱠᱚ ᱫᱟᱹᱟᱹᱲᱟ ᱛᱚ ᱦᱟᱱᱛᱮ ᱱᱟᱛᱮ ᱾ ᱟᱫᱚ ᱚᱱᱟ ᱨᱟᱥᱛᱟ ᱨᱮᱞᱮ ᱛᱟᱲᱟᱜ ᱠᱚᱜᱼᱟ ᱾
ᱟᱨ ᱡᱩᱫᱤ ᱯᱮ ᱡᱚᱥ ᱫᱟᱲᱮᱭ ᱠᱷᱟᱡ ᱵᱷᱟᱹᱞᱤ ᱜᱮ ᱟᱨ ᱵᱟᱠᱷᱟᱡ ᱫᱚ ᱦᱟᱹᱱᱠᱩ ᱠᱚ ᱤᱭᱟᱹ ᱠᱚᱣᱟ ᱡᱟᱹᱞᱤ ᱠᱚᱣᱟ ᱵᱟᱝ?
ᱦᱮᱸ ᱦᱮᱸ ᱦᱮᱸ ᱾
ᱟᱪᱪᱷᱟ ᱟᱪᱪᱷᱟ ᱟᱪᱪᱷᱟ ᱦᱩᱸ ᱾
ᱥᱮᱸᱫᱨᱟ ᱠᱚᱫᱚ ᱵᱷᱟᱞᱤ ᱜᱮ ᱚᱱᱟ ᱠᱚ ᱥᱚᱢᱚᱱᱫᱷᱮ ᱚᱵᱷᱤᱜᱚᱛᱟ ᱢᱮᱱᱟᱜ ᱛᱟᱢ ᱜᱮᱭᱟ ᱵᱟᱝ?
ᱦᱮᱸ ᱦᱮᱸ ᱟᱫᱚ ᱞᱤᱧ ᱥᱮᱱ ᱵᱟᱲᱟ ᱟᱠᱟᱱᱟ ᱟᱫᱚ ᱚᱱᱟ ᱠᱷᱟᱹᱛᱤᱨ ᱢᱮᱱᱟᱜ ᱜᱮᱭᱟ ᱚᱱᱟ ᱠᱷᱟᱹᱛᱤᱨ ᱾
ᱚ ᱱᱚᱝᱠᱟ ᱦᱚᱲ ᱫᱚ ᱚᱱᱠᱟ ᱫᱚ ᱪᱟᱞᱟᱣ ᱵᱟᱝ ᱦᱩᱭ ᱟᱠᱟᱱᱟ ᱩᱱᱟᱜ ᱥᱟᱺᱜᱤᱧ ᱫᱚ ᱟᱨᱠᱤ ᱾
ᱩᱸ ᱦᱚ ᱟᱫᱚ ᱥᱮᱸᱫᱽᱨᱟ ᱫᱚ ᱠᱷᱟᱹᱯᱟᱹᱨᱤ ᱦᱩᱭᱩᱜ ᱜᱮᱭᱟ ᱥᱮᱸᱫᱽᱨᱟ ᱨᱮ ᱾
ᱦᱩᱸ ᱦᱩᱸ ᱦᱩᱭᱩᱜ ᱜᱮᱭᱟ ᱦᱮᱸ ᱾
ᱟᱢ ᱡᱩᱫᱤ ᱡᱩᱫᱤ ᱵᱟᱢ ᱜᱚᱡ ᱠᱟᱛᱮᱫ ᱛᱟᱛᱟᱲᱤ ᱡᱩᱫᱤ ᱵᱟᱢ ᱩᱠᱩ ᱠᱮᱫᱮᱭᱟ ᱟᱫᱚ ᱟᱨᱦᱚᱛᱚ ᱦᱚ ᱠᱚ ᱦᱤᱡᱩᱜ-ᱟ ᱚᱸᱰᱮ ᱚᱸᱰᱮ ᱫᱚ ᱠᱟᱹᱴᱤᱡ ᱪᱩᱞᱩᱝ ᱠᱟᱹᱴᱤᱡ ᱪᱩᱞᱩᱝ ᱮ ᱫᱟᱞᱮ ᱨᱮᱦᱚᱸ ᱟᱨ ᱠᱷᱮᱪᱟᱭ ᱮ ᱨᱮᱦᱚᱸ᱾ ᱟ ᱩᱱᱤ ᱫᱚ ᱵᱷᱟᱜ ᱦᱮᱸ ᱧᱟᱢ ᱟᱭ ᱾
ᱚ ᱛᱟᱞᱦᱮ ᱠᱟᱛᱷᱟ ᱦᱳᱭᱳᱜ ᱠᱟᱱᱟ ᱥᱟᱵ ᱠᱟᱜᱯᱮ ᱡᱚᱠᱷᱚᱱ ᱟᱯᱮ ᱯᱮ ᱠᱷᱮᱪᱟ ᱠᱮᱫᱮᱭᱟ ᱦᱮᱸᱥᱮ ᱾
ᱦᱮᱸ ᱾
ᱟᱨ ᱛᱚᱠᱷᱚᱡ ᱡᱩᱫᱤ ᱟᱝᱠᱩ ᱦᱚᱲ ᱠᱚ ᱦᱤᱡᱩᱜ-ᱟ?
ᱦᱮᱸ ᱩᱱᱠᱩ ᱡᱩᱫᱤ ᱠᱚ ᱦᱤᱡᱩᱜ-ᱟ ᱩᱱᱠᱩ ᱞᱟᱦᱟᱨᱮ ᱟᱢ ᱫᱚ ᱵᱟᱜᱟᱣ ᱵᱟᱜᱟ ᱞᱟᱜᱟᱣ ᱦᱩᱭᱩᱜ ᱵᱟᱜᱟᱣ ᱮ ᱞᱟᱜᱟᱣ ᱟᱢᱟ ᱟᱨ ᱵᱟᱠᱷᱟᱱ ᱦᱮᱸ ᱩᱱᱠᱩ ᱵᱩᱡᱽ ᱨᱮᱦᱚᱸ ᱠᱚ ᱩᱱᱠᱩ ᱫᱚ ᱫᱟᱜᱮ ᱡᱟᱛᱮ ᱟᱞᱚ ᱠᱚ ᱧᱟᱢ ᱢᱟ ᱾
ᱚ ᱟᱪᱪᱷᱟ ᱟᱪᱪᱷᱟ ᱢᱟᱱᱮ ᱩᱱᱠᱩ ᱡᱟᱛᱮ ᱵᱟᱠᱚ ᱡᱚᱴᱮᱫ ᱫᱟᱲᱮᱭ-ᱟᱭ ᱵᱟᱠᱚ ᱠᱷᱮᱪᱟᱭ ᱠᱤᱝᱵᱟ ᱵᱟᱠᱚ ᱫᱟᱞ ᱫᱟᱲᱮᱭᱼᱟᱭ ᱵᱟᱝ?
ᱦᱮᱸ ᱦᱮᱸ ᱛᱟᱨ ᱞᱟᱦᱟᱨᱮ ᱟᱢ ᱢᱟᱱᱮ ᱵᱟᱜᱟᱣᱟᱢ ᱾ ᱵᱟᱜᱟᱣ ᱵᱚᱞᱛᱮ ᱟᱫᱚ ᱦᱮᱸ ᱦᱮᱸ ᱦᱮᱸ ᱾
ᱚ ᱮᱨᱯᱚᱨ ᱦᱮᱡ ᱠᱟᱛᱮᱫ ᱫᱚ ᱩᱱᱤ ᱚᱸᱰᱮ ᱫᱟᱞ ᱠᱮᱫᱮᱭᱟ ᱠᱤᱝᱵᱟ ᱠᱷᱮᱪᱟ ᱠᱮᱫᱮᱭᱟ ᱛᱷᱟᱞᱮ ᱩᱱᱤᱭᱟᱜ ᱦᱚᱸ ᱚᱸᱰᱮ ᱚᱫᱷᱤᱠᱟᱨ ᱦᱮᱡ ᱮᱱ ᱛᱟᱭᱟ ᱵᱟᱝ?
ᱦᱮᱸ ᱦᱮᱸ ᱩᱱᱤ ᱞᱟᱹᱭᱟᱭ ᱩᱱᱤ ᱩᱱᱤ ᱞᱟᱹᱭᱟᱭ ᱛᱚ ᱾ ᱵᱟᱢ ᱵᱟᱢ ᱵᱟᱯᱮ ᱜᱚᱡ ᱫᱟᱲᱮᱭᱟᱭ ᱠᱟᱱᱛᱮ ᱤᱧ ᱤᱧ ᱦᱮᱡ ᱮᱱᱟᱹᱧ ᱾ ᱫᱟᱞ ᱜᱚᱡ ᱠᱟᱫᱮᱭᱟᱹᱧ ᱚᱱᱟ ᱠᱷᱟᱹᱛᱤᱨ ᱯᱷᱟᱹᱲᱤ ᱪᱟᱜᱟᱜ ᱾
ᱚᱸ ᱾ ᱟ ᱯᱷᱟᱹᱲᱤ ᱪᱮᱠᱟ ᱢᱟᱱᱮ ᱯᱷᱟᱹᱲᱤ ᱢᱚᱛᱚ ᱜᱮ ᱧᱟᱢᱚᱜ-ᱟ ᱥᱮ ᱪᱮᱫᱞᱮᱠᱟ?
ᱯᱷᱟᱹᱲᱤ ᱫᱚ ᱯᱷᱟᱹᱲᱤ ᱢᱚᱛᱚ ᱫᱚ ᱟᱫᱚ ᱟᱹᱰᱤ ᱵᱟᱲᱟᱝ ᱛᱮᱠᱚ ᱪᱚᱠᱞᱟ ᱪᱟᱠᱞᱟᱜ ᱠᱚ ᱪᱷᱟᱹᱲᱟᱣᱟ ᱯᱷᱟᱹᱲᱤ ᱾ ᱢᱮᱱᱟᱠᱚ ᱢᱮᱱᱟᱠᱚ ᱯᱷᱟᱹᱲᱤ ᱠᱤᱱᱛᱩ ᱚᱸᱰᱮ ᱯᱩᱨᱟᱹᱟᱱᱟ ᱾ ᱟᱹᱰᱤ ᱢᱟᱨᱟᱝ ᱡᱟᱭᱜᱟᱛᱮ ᱛᱟᱹᱲᱤ ᱪᱟᱜᱟᱫ ᱛᱟᱭᱟ ᱞᱟᱡ ᱢᱟᱡ ᱨᱮᱱᱟᱜ ᱦᱟᱨ
ᱦᱮᱸ ᱦᱮᱸ ᱦᱮᱸ ᱵᱩᱡ ᱠᱤᱫᱤᱧ ᱾
ᱞᱟᱦᱟ ᱡᱟᱸᱜᱟ ᱨᱮᱱᱟᱜ ᱫᱷᱟᱹᱵᱤᱡ ᱞᱟᱦᱟ ᱡᱟᱸᱜᱟ ᱨᱮᱱᱟᱜ ᱫᱷᱟᱹᱵᱤᱡ ᱡᱮᱞ ᱠᱚᱦᱚᱸᱭ ᱦᱟᱫᱽᱨᱟᱣ ᱤᱫᱤᱭᱟ ᱾ ᱯᱷᱟᱹᱲᱤ ᱫᱚ ᱥᱩᱫᱩ ᱦᱮᱸ ᱾
ᱦᱟᱱᱟ ᱡᱤᱞ ᱵᱟᱢ ᱧᱟᱢ ᱜᱮ ᱥᱮ ᱪᱮᱫ ᱥᱮ ᱡᱤᱞ ᱫᱚ ᱵᱟᱢ ᱧᱟᱢᱟ ᱾
ᱡᱤᱞ ᱠᱚᱫᱚ ᱵᱟᱢ ᱧᱟᱢᱟ ᱾
ᱚ ᱚᱱᱟᱜᱮ ᱵᱟᱝ?
ᱦᱮᱸ ᱯᱷᱟᱹᱲᱤ ᱪᱟᱜᱟᱫ ᱾
ᱚ ᱦᱮᱸ ᱟᱫᱚ ᱚᱱᱟ ᱜᱮᱛᱚ ᱟᱢᱫᱟ ᱦᱳᱭᱩᱜ-ᱟ ᱾ ᱟᱫᱚ ᱚᱱᱠᱟ ᱜᱮᱛᱚ ᱯᱷᱟᱹᱲᱤ ᱪᱟᱜᱟᱫ ᱢᱟᱱᱮ ᱟᱹᱰᱤ ᱞᱟᱹᱴᱩ ᱮᱨᱤᱭᱟ ᱛᱚ᱾
ᱟᱹᱰᱤ ᱞᱟᱹᱴᱩ ᱢᱟᱱᱮ ᱯᱩᱨᱟᱹ ᱚᱸᱰᱮ ᱫᱚ ᱪᱮᱫ ᱜᱮ ᱵᱟᱭ ᱫᱚᱦᱚᱭᱟ ᱡᱮᱞ ᱜᱮ ᱵᱟᱭ ᱫᱚᱦᱚ ᱦᱚᱴᱚᱠᱟᱜ-ᱟ ᱯᱩᱨᱟᱹ ᱚᱱᱟ ᱞᱟᱡ ᱛᱮᱫ ᱧᱮᱧᱟᱢᱚᱜ-ᱟ ᱾
ᱦᱮᱸ ᱦᱮᱸ ᱵᱩᱡ ᱫᱟᱲᱮᱜ ᱠᱟᱱᱟᱹᱧ ᱧᱮᱞ ᱟᱠᱟᱫ ᱠᱚᱣᱟᱧ ᱚᱱᱠᱟ ᱫᱚ ᱾
ᱚ ᱾
ᱚᱸ ᱾ ᱛᱟᱦᱞᱮ ᱚᱱᱟ ᱧᱟᱢ ᱵᱟᱲᱟ ᱦᱩᱭ ᱠᱟᱱᱟ ᱥᱮ ᱵᱟᱝ?
ᱧᱟᱢ ᱵᱟᱲᱟ ᱦᱩᱭ ᱠᱟᱱᱟ ᱚᱱᱟ ᱠᱷᱟᱹᱛᱤᱨ ᱜᱮᱛᱩᱧ ᱢᱮᱱ ᱫᱟᱲᱮᱜ ᱠᱟᱱᱟ ᱾ ᱚᱱᱟ ᱠᱷᱟᱹᱛᱤᱨ ᱜᱮᱛᱚᱞᱤᱧ ᱢᱮᱱᱮᱫᱟ ᱾ ᱟᱨ ᱧᱮᱞ ᱦᱚᱞᱤᱧ ᱧᱮᱞ ᱠᱟᱫ ᱟᱨ ᱧᱮᱞ ᱦᱚᱞᱤᱧ ᱧᱮᱞ ᱟᱠᱟᱫ ᱠᱚᱣᱟ ᱾
ᱦᱚᱸ ᱾
ᱟᱫᱚ ᱜᱚᱢᱠᱮ ᱛᱚᱵᱮ ᱟᱹᱵᱤᱱ ᱢᱟ ᱵᱟᱵᱤᱱ ᱥᱮᱱ ᱠᱟᱱᱟ ᱾ ᱛᱚᱵᱮ ᱟᱫᱚ ᱫᱟᱲᱟ ᱫᱟᱲᱟ ᱜᱮ ᱛᱚᱵᱮ ᱞᱟᱹᱭ ᱵᱤᱱ ᱚᱠᱟ ᱠᱚᱨᱮᱜ ᱵᱤᱱ ᱫᱟᱲᱟ ᱟᱠᱟᱫᱟ?
ᱫᱟᱬᱟ ᱫᱚ ᱚᱱᱠᱟ ᱫᱟᱬᱟ ᱵᱳᱞᱛᱮ ᱮᱢᱱᱤ ᱪᱟᱞᱟᱣ ᱵᱟᱲᱟ ᱦᱩᱭ ᱠᱟᱱᱟ ᱡᱮᱢᱚᱱ ᱤᱭᱟᱹ ᱠᱚ ᱚᱡᱳᱫᱽᱫᱷᱟ ᱪᱟᱞᱟᱣ ᱵᱟᱲᱟ ᱦᱩᱭ ᱟᱠᱟᱱᱟ, ᱟᱫᱚ ᱚᱡᱳᱫᱽᱫᱷᱟ ᱚᱱᱟ ᱤᱭᱟᱹ ᱫᱚ ᱵᱟᱝ ᱟᱨᱠᱤ ᱮᱢᱱᱤ ᱰᱮᱢ ᱧᱮᱞ ᱠᱚ ᱾
ᱦᱮᱸ ᱦᱮᱸ ᱾
ᱛᱟᱯᱚᱨᱮ ᱚᱱᱟ ᱤᱭᱟᱹ ᱢᱟᱭᱛᱷᱚᱱ ᱵᱮᱱ ᱟᱸᱡᱚᱢ ᱟᱠᱟᱫ ᱜᱮᱭᱟ ᱾
ᱦᱮᱸ ᱦᱮᱸ ᱾
ᱦᱳᱭ ᱚᱱᱟ ᱠᱚᱨᱮ ᱪᱟᱞᱟᱣ ᱵᱟᱲᱟ ᱦᱩᱭ ᱠᱟᱱᱟ ᱟᱨᱠᱤ ᱾
ᱚ ᱾
ᱦᱩᱸᱻ
ᱢᱚᱡᱽ ᱜᱮ ᱵᱟᱝ ᱥᱮᱱ ᱠᱟᱛᱮᱫ ᱢᱚᱡᱽ ᱜᱮᱵᱤᱱ ᱟᱴᱠᱟᱨ ᱞᱮᱫ ᱛᱮ?
ᱦᱮᱸ ᱢᱚᱸᱡᱽ ᱜᱮᱭᱟ ᱟᱫᱚ ᱚᱱᱟ ᱠᱚᱫᱚ ᱢᱚᱸᱡᱽ ᱡᱟᱭᱜᱟ ᱠᱟᱱ ᱜᱮᱭᱟ ᱛᱚ ᱧᱮᱞ ᱞᱮᱠᱟᱱ ᱡᱚᱝ ᱡᱟᱭᱜᱟ ᱜᱮ ᱾
ᱦᱮᱸ ᱦᱮᱸ ᱚᱱᱟ ᱦᱚᱸ ᱚᱱᱟ ᱚᱱᱟ ᱦᱚᱸ ᱞᱟᱹᱠᱛᱤ ᱠᱟᱱ ᱜᱮᱭᱟᱻ ᱟᱨ ᱢᱟᱱᱮ ᱫᱟᱬᱟ ᱠᱚᱦᱚᱸ ᱞᱟᱹᱠᱛᱤ ᱠᱟᱱ ᱜᱮᱭᱟ, ᱵᱟᱠᱷᱟᱱ ᱫᱚ ᱵᱟᱢ ᱵᱟᱵᱚᱱ ᱵᱩᱡᱽ ᱫᱟᱲᱮᱭᱟᱜ-ᱟ ᱚᱠᱟ ᱠᱚᱨᱮ ᱦᱟᱸᱜ ᱪᱮᱫ ᱠᱚ
ᱦᱳᱭ ᱦᱮᱸ ᱫᱟᱬᱟᱱ ᱞᱟᱹᱠᱛᱤ ᱠᱟᱱ ᱜᱮᱭᱟ ᱛᱟᱨᱯᱚᱨᱮ ᱫᱟᱬᱟᱱ ᱨᱮᱭᱟᱜ ᱦᱚᱸ ᱚᱵᱷᱤᱜᱚᱛᱟ ᱢᱮᱱᱟᱜ-ᱟ ᱥᱮ ᱾ ᱮᱨᱯᱚᱨ ᱵᱟᱢ ᱫᱟᱬᱟ ᱠᱟᱜ ᱠᱷᱟᱡ ᱫᱚ ᱦᱟᱸᱜ ᱵᱟᱢ ᱪᱟᱞᱟᱣ ᱫᱟᱲᱮᱭᱟᱜ-ᱟ ᱚᱠᱟᱜᱮ ᱾
ᱵᱟᱢ ᱪᱟᱞᱟᱣ ᱫᱟᱲᱮᱭᱟᱜ-ᱟ ᱾
ᱦᱮᱸ ᱾ ᱟᱢ ᱫᱚ ᱡᱟᱦᱟᱸ ᱛᱤᱱᱟᱹᱜ ᱯᱟᱲᱦᱟᱣ ᱠᱟᱜ ᱢᱮᱥᱮ ᱠᱤᱱᱛᱩ ᱟᱢ ᱡᱩᱫᱤ ᱫᱟᱬᱟᱱ ᱨᱮᱱᱟᱜ ᱢᱤᱫᱴᱟᱝ ᱵᱟᱝ ᱛᱟᱦᱮᱸᱱ ᱛᱟᱢᱟ ᱚᱵᱷᱤᱜᱚᱛᱟ ᱛᱟᱦᱚᱞᱮ ᱮᱠᱴᱩ ᱵᱚᱛᱚᱨ ᱫᱚ ᱛᱟᱦᱮᱱ ᱛᱟᱢ ᱜᱮᱭᱟ ᱫᱷᱩᱠᱯᱩᱠ ᱫᱚ ᱾
ᱦᱳᱭ ᱦᱳᱭ ᱦᱳᱭ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱾ ᱚᱱᱠᱟ ᱜᱮ ᱟᱫᱚ ᱡᱟᱦᱟᱸ ᱡᱤᱱᱤᱥ ᱥᱩᱫᱷᱩ ᱜᱮ ᱯᱟᱲᱦᱟᱜ ᱠᱟᱱᱟᱭ ᱟᱨ ᱩᱱᱤ ᱡᱩᱫᱤ ᱫᱟᱬᱟ ᱠᱚᱫᱚ ᱡᱩᱫᱤ ᱵᱟᱭ ᱫᱟᱬᱟ ᱯᱟᱹᱨᱠᱟᱹᱣ ᱠᱟᱱᱟ ᱮᱸᱰᱮᱠᱷᱟᱱ ᱫᱚ ᱩᱱᱤ ᱩᱱᱤ ᱟᱛᱮᱫ ᱫᱚ ᱟᱢ ᱫᱚ ᱡᱟᱦᱟᱸ ᱛᱮᱫᱚ ᱟᱞᱚᱢ ᱪᱟᱞᱟᱜ-ᱟ ᱡᱮ ᱱᱩᱭ ᱫᱚᱢᱮ
ᱵᱟᱝ ᱵᱟᱝ ᱟᱹᱰᱤ ᱢᱩᱥᱠᱤᱞ ᱜᱮᱭᱟ ᱾ ᱟᱹᱞᱤᱧ ᱞᱤᱧ ᱧᱮᱞᱮᱫ ᱫᱚ ᱟᱹᱞᱤᱧ ᱠᱷᱩᱫ ᱜᱮ ᱚᱱᱠᱟ ᱢᱟᱱᱮ ᱢᱟᱱᱮ ᱡᱟᱦᱟᱸ ᱥᱮᱫ ᱪᱟᱞᱟᱜ ᱫᱚ ᱢᱟᱱᱮ ᱟᱹᱰᱤ ᱵᱚᱛᱚᱨ ᱜᱮᱞᱤᱧ ᱵᱩᱡᱟ ᱟᱨ ᱠᱤ ᱾ ᱵᱟᱲᱟᱭ ᱢᱟᱞᱤᱧ ᱵᱟᱲᱟᱭ ᱜᱮᱭᱟ ᱧᱮᱞ ᱦᱚᱸᱞᱤᱧ ᱧᱮᱞ ᱴᱷᱤᱠ ᱜᱮᱭᱟ ᱛᱟᱹᱣ ᱨᱮᱦᱚᱸ ᱢᱟᱱᱮ ᱢᱤᱫᱴᱮᱡ ᱪᱟᱞᱟᱣ ᱵᱟᱲᱟ ᱵᱟᱝ ᱦᱩᱭ ᱠᱟᱱᱟ ᱥᱮ ᱛᱟᱦᱚᱞᱮ ᱮᱠᱴᱩ ᱵᱚᱛᱚᱨ ᱵᱩᱡᱷᱟᱹᱜ ᱛᱟᱦᱮᱱ ᱜᱮᱭᱟ ᱾
ᱢᱟᱱᱮ ᱮᱴᱟᱜ ᱡᱟᱭᱜᱟ ᱨᱮ ᱮᱴᱟᱜ ᱡᱟᱭᱜᱟ ᱨᱮ ᱫᱟᱬᱟᱱ ᱥᱮ ᱾
ᱦᱮᱸ ᱚᱱᱟ ᱠᱚ ᱜᱮᱛᱚ ᱚᱵᱷᱤᱜᱚᱛᱟ ᱠᱟᱱᱟ᱾
ᱦᱩᱸ ᱫᱟᱬᱟ ᱯᱟᱹᱨᱠᱟᱹᱣ ᱞᱮᱱ